ᱦᱮᱞᱳ ᱦᱮᱞᱳ ᱦᱮᱞᱳ ᱨᱚᱲ ᱟᱸᱡᱚᱢᱚᱜ ᱠᱟᱱᱟ? ᱦᱮᱞᱳ ᱦᱮᱞᱳ ᱦᱮᱞᱳ
ᱠᱟᱹᱴᱤᱡ ᱱᱮᱴᱣᱟᱨᱠ ᱰᱤᱥᱴᱟᱯ ᱛᱟᱵᱮᱫ ᱛᱟᱹᱞᱤᱧᱟ
ᱟᱨ ᱨᱚᱲ ᱵᱟᱝ ᱟᱸᱡᱚᱢᱚᱜ ᱠᱟᱱ ᱛᱟᱵᱤᱱᱟ
ᱱᱤᱛᱚᱜ ᱟᱸᱡᱚᱢᱚᱜ ᱠᱟᱱᱟ
ᱦᱮᱸ ᱦᱮᱸ ᱟᱸᱡᱚᱢᱚᱜ ᱠᱟᱱᱟ
ᱟᱪᱪᱷᱟ
ᱪᱮᱵᱤᱱ ᱪᱤᱠᱟᱹᱭᱫᱟ
ᱪᱤᱠᱟᱹ ᱫᱚ ᱵᱟᱝ ᱪᱤᱠᱟᱹ ᱦᱚᱸ ᱵᱟᱝ ᱫᱩᱲᱩᱵ ᱵᱟᱲᱟ ᱦᱩᱭ ᱟᱠᱟᱱᱟ ᱮᱱᱛᱮᱫ ᱜᱚᱰᱟ ᱥᱮ ᱦᱟᱸᱜ
ᱦᱩᱸ
ᱟᱨ ᱡᱚᱢ ᱵᱟᱲᱟ ᱠᱚᱫᱚ ᱦᱩᱭᱱᱟ ᱥᱮ ᱟᱣᱨᱤ
ᱦᱩᱸ ᱡᱚᱢ ᱵᱟᱲᱟ ᱠᱚᱢᱟ ᱦᱩᱭ ᱟᱠᱟᱱ ᱜᱮ ᱥᱮᱛᱟᱜ ᱨᱮᱜᱮ᱾ ᱟᱨ ᱱᱚᱛᱮ ᱦᱚᱸ ᱫᱩᱲᱩᱵ ᱵᱟᱲᱟ ᱦᱩᱭ ᱢᱮᱱᱟᱜᱼᱟ ᱡᱚᱢ ᱵᱟᱲᱟ ᱦᱩᱭᱱᱟ ᱚᱱᱟᱜᱮ ᱦᱚᱞᱟᱱᱟᱜ ᱵᱟᱥᱠᱮ ᱫᱟᱠᱟ‌ ᱜᱮ ᱵᱟᱥ ᱤᱱᱟᱹᱜᱮ᱾
ᱩᱸ ᱪᱟᱸᱫᱚ ᱠᱷᱮᱛ ᱥᱮᱫ ᱨᱮ ᱢᱮᱱᱟᱜ ᱟᱠᱟᱫ ᱞᱤᱧᱟ᱾
ᱦᱩᱸ ᱪᱮᱫ ᱮᱢ ᱞᱟᱹᱭ ᱠᱮᱫᱟ ᱟᱨ ᱢᱤᱫ ᱫᱚᱢ ᱞᱟᱹᱭ ᱢᱮ᱾
ᱟ ᱞᱟᱹᱭ ᱫᱟᱹᱧ ᱛᱚᱵᱮ ᱠᱷᱮᱛ ᱥᱮᱫ ᱨᱮ ᱢᱮᱱᱟᱜ ᱟᱠᱟᱫ ᱵᱤᱱᱟ᱾
ᱵᱟ ᱠᱷᱮᱛ ᱥᱮᱫ ᱫᱚ ᱵᱟᱝ ᱱᱚᱛᱮ ᱜᱚᱰᱟ ᱥᱮᱫ ᱨᱮ ᱜᱨᱟᱣᱩᱱᱰ᱾
ᱩᱸ ᱪᱮᱫ ᱠᱚᱯᱮ᱾ ᱪᱮᱫ ᱠᱚᱦᱚᱸ ᱵᱟᱝᱟ ᱱᱚᱜᱼᱚᱭ ᱛᱚ ᱫᱩᱲᱩᱵ ᱵᱟᱲᱟ ᱦᱩᱭ ᱠᱟᱱᱟ ᱱᱤᱛᱳᱜ ᱫᱚ ᱪᱮᱫ ᱠᱚ ᱪᱤᱠᱟᱹ ᱫᱚ ᱟᱣᱨᱤᱭᱟ᱾
ᱚ ᱡᱚᱢ ᱵᱟᱲᱟ ᱠᱚᱫᱚ ᱦᱩᱭᱱᱟ ᱥᱮ ᱵᱟ
ᱡᱚᱢ ᱵᱟᱲᱟ ᱠᱚᱫᱚ ᱦᱟᱸᱜ ᱟᱣᱨᱤ ᱦᱩᱭᱩᱜᱼᱟ ᱡᱚᱢ ᱦᱩᱭᱩᱜᱼᱟ ᱦᱟᱸᱜ ᱤᱥᱤᱱ ᱵᱟᱲᱟ ᱦᱩᱭᱩᱜ ᱠᱟᱱ ᱜᱮᱭᱟ ᱛᱚ
ᱟᱪᱪᱷᱟ᱾
ᱪᱮᱫ ᱠᱟ ᱡᱟᱹᱯᱩᱫ ᱮᱫᱟ ᱟᱯᱮ ᱥᱮᱫ ᱫᱚ?
ᱡᱟᱹᱯᱩᱫ ᱠᱚ ᱪᱮᱫ ᱞᱮᱠᱟ ᱟᱯᱮ ᱥᱮᱫ ᱫᱚ?
ᱞᱟᱹᱭ ᱢᱮ ᱵᱟᱝ ᱟᱸᱡᱚᱢᱚᱜ ᱠᱟᱱᱟ᱾
ᱞᱟᱹᱭ ᱮᱫᱟᱞᱤᱧ ᱡᱟᱹᱯᱩᱫ ᱠᱚ ᱚᱠᱟ ᱞᱮᱠᱟ ᱟᱯᱮ ᱥᱮᱫ ᱫᱚ?
ᱟᱪᱪᱷᱟ ᱡᱟᱹᱯᱩᱫ ᱠᱚᱢᱟ ᱟᱹᱰᱤ ᱫᱚᱢᱮ ᱜᱮᱭ ᱡᱟᱯᱩᱭᱮᱫ᱾
ᱩᱸᱦᱩᱸᱜ᱾
ᱟᱞᱮ ᱥᱮᱫ ᱦᱚᱸ ᱱᱟᱜᱷ ᱱᱚᱜᱼᱚᱭ ᱡᱟᱹᱯᱩᱫ ᱫᱚ ᱫᱤᱱ ᱜᱮ ᱡᱟᱹᱯᱩᱫᱮᱫᱼᱟᱭ᱾ ᱟᱫᱚ ᱱᱚᱝᱠᱟ ᱡᱟᱹᱯᱩᱫ ᱫᱚ ᱡᱟᱹᱯᱩᱫ ᱫᱮᱫ ᱴᱷᱤᱠ ᱜᱮᱭᱟ ᱚᱱᱠᱟ ᱠᱷᱩᱵ ᱮᱠᱴᱟ ᱫᱚ ᱵᱟᱝᱟ᱾ ᱚᱱᱮ ᱡᱷᱤᱯᱤ ᱡᱷᱤᱯᱤᱨ ᱫᱤᱱ ᱥᱟᱨᱟ ᱫᱟᱜ ᱨᱮᱜᱮ ᱢᱮᱱᱟᱜᱼᱟ ᱟᱨᱠᱤ ᱱᱚᱝᱠᱟ ᱡᱳᱨ ᱢᱟᱪᱷᱟ ᱛᱮᱫᱚ ᱦᱟᱸᱜ ᱵᱟᱭ ᱵᱟᱭ ᱫᱟᱜᱮᱜᱼᱟ᱾ ᱪᱟᱥ ᱠᱟᱹᱢᱤ ᱠᱚᱫᱚ ᱯᱮ ᱛᱤᱱᱟᱹᱜ ᱥᱟᱺᱜᱤᱧ ᱜᱚᱫ ᱠᱮᱫᱼᱟ᱾